ᱡᱚᱦᱚᱡ ᱦᱮᱸ ᱟᱸᱡᱚᱢᱚᱜ ᱠᱟᱱᱟ᱾
ᱦᱮᱸ ᱡᱚᱦᱟᱨ ᱜᱮ ᱫᱟᱫᱟ᱾
ᱦᱮᱸ ᱡᱚᱦᱟᱨ ᱜᱮ᱾
ᱪᱮᱫ ᱞᱮᱠᱟ ᱢᱮᱱᱟᱜ ᱵᱟᱲᱟ ᱯᱮᱭᱟ?
ᱦᱮᱸ ᱱᱤ ᱱᱤᱭᱟᱹ ᱜᱷᱟᱹᱲᱤᱡ ᱫᱚ ᱵᱮᱥ ᱵᱟᱲᱟ ᱜᱮᱭᱟᱞᱮ ᱟᱫᱚ ᱤᱧᱜᱮ ᱦᱟᱸᱜ ᱠᱷᱟᱱ ᱱᱚᱜᱼᱚᱭ ᱠᱟᱹᱴᱤᱡ ᱢᱟᱸᱫᱟᱜ ᱠᱟᱹᱱᱟᱹᱧ ᱟᱨᱠᱤ᱾
ᱟᱪᱪᱷᱟ ᱛᱟᱦᱚᱞᱮ ᱨᱟᱱ ᱠᱚᱫᱚᱢ ᱦᱟᱛᱟᱣ ᱟᱠᱟᱫᱼᱟ ᱥᱮ ᱵᱟᱝᱼᱟ?
ᱨᱟᱱ ᱫᱚ ᱟᱠᱷᱟᱱ ᱵᱟᱹᱧ ᱦᱟᱛᱟᱣ ᱠᱟᱰᱟ ᱟᱠᱷᱟᱱ ᱚᱱᱮ ᱡᱟᱦᱟᱸ ᱠᱚ ᱞᱟᱹᱭ ᱵᱟᱥᱚᱠ ᱥᱟᱠᱟᱢ ᱠᱚ ᱢᱮᱱᱫᱚ ᱚᱱᱟ ᱚᱱᱟ ᱠᱟᱹᱴᱤᱡ ᱥᱮᱛᱟᱜ ᱨᱮ ᱨᱤᱫ ᱠᱟᱛᱮᱫ ᱧᱩ ᱦᱩᱭᱞᱱ ᱛᱟᱦᱮᱸᱫ᱾
ᱟᱪᱪᱷᱟ᱾
ᱦᱩᱸ᱾
ᱦᱮᱸ᱾ ᱚᱱᱟ ᱦᱚᱸ ᱵᱷᱟᱜᱤ ᱠᱟᱛᱷᱟ᱾
ᱦᱮᱸ ᱦᱮᱸ ᱚᱱᱟ ᱡᱮᱦᱮᱛᱩ ᱟᱵᱚᱣᱟᱜ ᱮ ᱨᱟᱱ ᱢᱩᱨᱜᱟᱹᱱ ᱫᱚ ᱮᱠᱷᱟᱱ ᱫᱟᱨᱮ ᱱᱟᱹᱲᱤ ᱠᱷᱚᱱ ᱜᱮ ᱛᱚ ᱢᱮᱱᱟᱜᱼᱟ ᱥᱮ?
ᱦᱳᱭ ᱦᱳᱭ ᱛᱟᱦᱚᱞᱮ ᱚᱱᱠᱟ ᱟᱨ ᱪᱮᱫ ᱨᱟᱱ ᱠᱚᱢ ᱵᱟᱲᱟᱭ ᱜᱮᱭᱟ ᱡᱮ ᱚᱱᱠᱟ ᱟᱨᱦᱚᱸ ᱨᱮᱦᱮᱫ ᱥᱮᱸᱮᱫ ᱠᱷᱚᱱ ᱜᱮ ᱦᱳᱭᱜ ᱠᱟᱱᱟ ᱟᱵᱚ ᱵᱷᱟᱜᱤ ᱫᱟᱲᱮᱭᱟᱜᱼᱟ ᱵᱚᱱ᱾
ᱦᱮᱸ ᱚᱱᱠᱟᱱᱟᱜ ᱨᱟᱱ ᱛᱚ ᱩᱱᱟᱹᱜᱴᱟ ᱫᱚ ᱵᱟᱲᱟᱭ ᱵᱟᱹᱱᱩᱜᱼᱟ ᱱᱤᱭᱟᱹ ᱜᱷᱟᱹᱲᱤᱡ ᱫᱚ ᱟᱫᱚ ᱟᱢᱮᱢ ᱵᱟᱲᱟᱭᱟᱜ ᱠᱷᱟᱱ ᱞᱟᱹᱭᱟᱹᱧ ᱢᱮ ᱡᱮ ᱱᱚᱣᱟ ᱡᱮ ᱢᱟᱫᱟᱨᱮ ᱪᱮᱫ ᱨᱟᱱ ᱠᱚ
ᱚ ᱦᱚᱸ ᱢᱟᱫᱟᱨᱮ ᱵᱟ ᱦᱮᱸ ᱤᱧ ᱢᱤᱫᱴᱟᱝ ᱤᱧ ᱵᱟᱲᱟᱭ ᱛᱟᱦᱮᱸᱫ ᱤᱧ ᱫᱚ ᱵᱟᱹᱧ ᱞᱟᱜᱟᱣ ᱜᱮᱞᱟ ᱟᱠᱟᱜᱼᱟ ᱠᱤᱱᱛᱩ ᱢᱤᱫᱴᱟᱝ ᱫᱤᱫᱤ ᱦᱚᱲᱮᱧ ᱧᱮᱞᱮ ᱠᱟᱱ ᱛᱟᱦᱮᱸ ᱞᱟᱜᱟᱣᱮᱫ ᱛᱟᱦᱮᱸᱱᱟᱭ᱾
ᱦᱮᱸ᱾
ᱢᱟᱸᱫᱟ ᱨᱮ ᱚᱱᱟ ᱪᱮᱫ ᱠᱚ ᱞᱟᱹᱭᱟ ᱩᱞ ᱥᱟᱠᱟᱢ ᱡᱟᱦᱟᱸ ᱚᱱᱟ ᱩᱞ ᱥᱟᱠᱟᱢ ᱨᱮᱱᱟᱜ ᱰᱟᱹᱱᱴᱜ ᱠᱩ ᱟᱨ ᱚᱱᱟ ᱥᱟᱠᱟᱢ ᱠᱚ ᱟᱨ ᱦᱮᱭᱩᱜ ᱠᱟᱱᱟ ᱤᱭᱟ ᱨᱩᱥᱩᱱ ᱢᱮᱥᱟ ᱠᱟᱛᱮ ᱠᱟᱹᱴᱤᱡ ᱱᱟ ᱥᱮᱱᱟᱜ ᱠᱚᱴᱮᱡ ᱠᱟᱛᱮ ᱤᱭᱟᱹ ᱛᱩᱲᱤ ᱥᱩᱱᱩᱢ ᱥᱟᱞᱟᱜ ᱤᱭᱟᱹ ᱠᱟᱛᱮ ᱢᱟᱱᱮ ᱛᱩᱲᱤ ᱥᱩᱱᱩᱢ ᱨᱮ ᱢᱮᱥᱟ ᱠᱟᱛᱮᱜ ᱚᱱᱟ ᱞᱚᱞᱳ ᱞᱚᱞᱚᱭᱮᱫ ᱛᱟᱸᱦᱮᱱᱟᱭ, ᱛᱟᱨᱯᱚᱨᱮ ᱦᱩᱭᱩᱜᱳᱜ ᱠᱟᱱᱟ ᱱᱟᱥᱮ ᱱᱟᱥᱮ ᱞᱚᱞᱚ ᱠᱟᱛᱮᱜ ᱚᱱᱟ ᱩᱨᱜᱩᱢ ᱠᱟᱹᱡ ᱢᱟᱱᱮ ᱠᱟᱹᱡ ᱠᱟᱹᱡ ᱩᱨᱜᱩᱢ ᱛᱟᱸᱦᱮᱱ ᱢᱟ ᱚᱱᱠᱟ ᱨᱮᱜᱮ ᱦᱳᱭᱳᱜ ᱠᱟᱱᱟ ᱜᱚ ᱴᱟᱜ ᱦᱚᱲᱢᱚ ᱛᱤ ᱡᱟᱸᱜᱟᱢ ᱚᱡᱚᱜ ᱡᱚᱝᱱᱟᱜᱼᱟ ᱦᱚᱴᱚᱜ ᱠᱚᱨᱮ ᱡᱟᱸᱜᱟ ᱠᱚᱨᱮ᱾
ᱟᱪᱪᱷᱟ᱾
ᱜᱚᱴᱟ ᱦᱚᱲᱢᱚ ᱚᱡᱚᱜ ᱞᱮᱠᱷᱟᱱ ᱞᱚᱜᱚᱱ ᱜᱮ ᱢᱟᱱᱮ ᱞᱚ ᱞᱚᱜᱚᱱ ᱜᱮ ᱵᱷᱟᱜᱤᱱᱟᱭ ᱛᱚ ᱟᱫᱚ ᱢᱚᱱᱮ ᱦᱩᱭᱮᱱ ᱛᱤᱧᱟᱹ ᱡᱮ ᱚᱱᱟ ᱫᱚ ᱠᱷᱩᱵ ᱩᱯᱚᱠᱟᱨ ᱜᱮᱭᱟ᱾
ᱟᱪᱪᱷᱟ ᱟᱪᱪᱷᱟ, ᱚᱱᱟ ᱢᱟᱱᱮ ᱟ ᱩᱞ ᱩᱞ ᱥᱟᱠᱟᱢ ᱥᱟᱞᱟᱜ ᱢᱮᱥᱟ ᱞᱟᱜᱟᱜᱼᱟ ᱚᱱᱟ ᱠᱚ ᱵᱟᱝ?
ᱦᱳᱭ ᱦᱳᱭ᱾
ᱚᱸ ᱟᱨ ᱚᱱᱟ ᱵᱟᱫ ᱠᱟᱛᱮᱫ
ᱚᱱᱟ ᱵᱟᱫ ᱠᱟᱛᱮᱻ ᱚᱻ ᱚᱱᱟ ᱵᱟᱫ ᱠᱟᱛᱮᱫ ᱫᱚ ᱟᱫᱚ ᱵᱟᱹᱧ ᱵᱟᱲᱟᱭ ᱜᱚᱫ ᱟᱠᱟᱫᱟ ᱟᱨ ᱚᱱᱟ ᱤᱭᱟᱹ ᱠᱚ ᱧᱩᱭ ᱜᱮᱭᱟ ᱛᱚ, ᱚᱱᱟ ᱪᱟ ᱠᱚᱠᱚ ᱧᱩᱭᱟ ᱡᱟᱦᱟᱸ ᱫᱚ ᱧᱮᱞ ᱞᱮᱠ ᱠᱚᱣᱟᱹᱧ ᱤᱧ ᱦᱚᱸ ᱚᱸ ᱧᱩ ᱫᱩᱧ ᱧᱩ ᱞᱮᱫ ᱜᱮᱭᱟ ᱚᱸ ᱪᱟ ᱯᱟᱛᱟ ᱥᱟᱞᱟᱜ ᱜᱮ ᱟᱨᱚᱸ ᱚᱱᱟ ᱤᱭᱟᱹ ᱠᱚ ᱠᱚ ᱢᱮᱥᱟᱭ ᱜᱮᱭᱟ, ᱪᱮᱫ ᱠᱚ ᱞᱟᱹᱭᱟ ᱦᱩᱭᱩᱜ ᱠᱟᱱᱟ ᱛᱩᱞᱥᱤ ᱥᱟᱠᱟᱢ᱾
ᱦᱩᱸ᱾
ᱚᱱᱟ ᱦᱚᱸ ᱪᱟ ᱠᱟᱛᱮ ᱠᱚ ᱧᱩᱭ ᱜᱮᱭᱟ᱾
ᱦᱩᱸ᱾ ᱛᱩᱞᱥᱤ ᱥᱟᱠᱟᱢ᱾
ᱦᱮᱸ᱾
ᱦᱮᱸ ᱴᱷᱤᱠ
ᱟᱫᱚ ᱟᱫᱚ ᱵᱟᱹᱧ ᱵᱟᱲᱟᱭ ᱜᱚᱫ ᱟᱠᱟᱜ ᱩᱱᱟᱹᱜ ᱫᱚ।
ᱦᱮᱸ ᱟᱫᱚ ᱚᱱᱟ ᱠᱚᱜᱮ ᱦᱟᱸᱜ ᱠᱷᱟᱱ ᱱᱤᱛᱚᱜ ᱫᱚ ᱚ ᱞᱟᱜᱟᱣ ᱵᱟᱲᱟ ᱦᱩᱭᱩᱜ ᱠᱟᱱᱟ ᱟᱫᱚ ᱠᱷᱟᱱ ᱨᱟᱱ ᱢᱩᱨᱜᱟᱹᱱ ᱢᱟ ᱢᱮᱱᱟᱜ ᱜᱮᱛᱟᱵᱚᱱᱟ। ᱠᱷᱟᱱ ᱚᱱᱟᱢᱟ
ᱦᱳᱭ ᱦᱚᱸ
ᱛᱟᱦᱚᱞᱮ ᱟᱯᱮᱥᱮᱫ ᱦᱚᱞᱟ ᱢᱟᱫᱷᱮᱨᱮ ᱫᱟᱜ ᱡᱟᱹᱲᱤ ᱠᱮᱫᱟ ᱥᱮ ᱵᱟᱝ?
ᱦᱮᱸ ᱫᱟᱜ ᱫᱟᱜ ᱡᱟᱹᱲᱤ ᱵᱟᱲᱟ ᱠᱮᱫ-ᱟᱭ ᱦᱚᱞᱟ ᱫᱚ ᱵᱟᱭ ᱫᱟᱜ ᱠᱟᱫᱟ ᱢᱟᱦᱫᱷᱮᱨ ᱦᱤᱞᱳᱜ ᱫᱟᱜ ᱞᱮᱜᱟᱭ ᱟᱹᱰᱤ ᱡᱳᱨᱮ ᱮ ᱫᱟᱜ ᱜᱚᱫ ᱠᱮᱫ ᱜᱮᱭᱟ।
ᱚᱱᱟ ᱢᱟᱲᱟᱝ ᱫᱤᱱ ᱦᱚᱸᱭ ᱫᱟᱜ ᱠᱮᱫᱟ ᱢᱚᱱᱮ ᱦᱩᱭᱩᱜ ᱠᱟᱱ ᱛᱟᱦᱮᱸᱫ ᱡᱮ ᱡᱟᱹᱯᱩᱫ ᱞᱟᱜᱟᱣ ᱟᱠᱟᱱᱟ।
ᱟᱪᱪᱷᱟ
ᱦᱮᱸ ᱟᱫᱚ ᱱᱚᱜᱼᱚᱭ ᱛᱚ ᱟᱨᱦᱚᱸ ᱛᱮᱦᱮᱧ ᱫᱚ ᱥᱤᱛᱩᱝ ᱠᱮᱜ-ᱟᱭ। ᱛᱮᱧ ᱫᱚ ᱫᱚᱢᱮ ᱥᱤᱛᱩᱝ ᱮᱜᱼᱟᱭ ᱟᱨᱦᱚᱸ।
ᱦᱮᱸ
ᱢᱚᱱᱮ ᱦᱳᱭᱳᱜ ᱡᱮ ᱡᱟᱦᱟᱸ ᱛᱤᱱᱟᱹᱜ ᱫᱟᱜ ᱞᱮᱫᱟᱭ ᱛᱮᱦᱮᱧᱮ ᱥᱤᱛᱩᱝ ᱠᱮᱜᱼᱟᱭ ᱡᱷᱚᱛᱚ ᱟᱨᱦᱚᱸ ᱨᱚᱦᱚᱲ ᱪᱟᱵᱟᱭᱟ।
ᱦᱩᱸ ᱟᱫᱚ ᱫᱚᱢᱮ ᱥᱤᱛᱩᱝ ᱠᱟᱱ ᱫᱚ ᱢᱟᱱᱮ
ᱦᱳᱭ ᱦᱮᱸ ᱦᱮᱸ
ᱟᱪᱪᱷᱟ ᱟᱫᱚ ᱱᱚᱜᱼᱚᱭ ᱡᱮ ᱥᱤᱛᱩᱝ ᱠᱟᱱᱟ ᱟᱫᱚ ᱱᱚᱣᱟ ᱥᱤᱛᱩᱝ ᱫᱚ ᱟ ᱪᱮᱫ ᱠᱷᱟᱹᱛᱤᱨ ᱛᱮ ᱦᱩᱭᱩᱜ ᱠᱟᱱᱟ ᱵᱮᱥᱤ ᱵᱟᱹᱲᱛᱤᱜ ᱠᱟᱱᱟ ᱡᱩᱫᱤᱢ ᱞᱟᱹᱭ ᱠᱮᱭᱟ ᱟᱢᱟᱜ
ᱥᱤᱛᱩᱝ ᱵᱟ ᱦᱮᱸ
ᱤᱧ ᱞᱟᱹᱭᱟ ᱥᱤᱛᱩᱝ ᱫᱚ ᱱᱚᱜᱼᱚᱭ ᱡᱮ ᱟᱵᱚ ᱟᱸ ᱠᱚᱞᱠᱟᱨᱠᱷᱟᱱᱟ ᱠᱚᱨᱮ ᱫᱚᱢᱮ ᱦᱩᱭᱩᱜ ᱠᱟᱱᱟ ᱫᱚᱢᱮ ᱫᱷᱩᱣᱟᱹ ᱩᱰᱩᱠᱚᱜ ᱠᱟᱱᱟ।
ᱦᱩᱸ
ᱟᱨ ᱦᱩᱭᱩᱜ ᱠᱟᱱᱟ ᱚᱱᱟ ᱫᱷᱩᱣᱟᱹ ᱠᱷᱚᱱᱜᱮ ᱦᱩᱭᱩᱜ ᱠᱟᱱᱟ ᱟᱹᱰᱤᱜᱟᱱ ᱢᱟᱱᱮ ᱡᱷᱚᱛᱚ ᱪᱷᱩᱲᱭᱟᱹᱜ ᱠᱟᱱᱟ ᱛᱚ ᱟᱫᱚ ᱫᱚᱢᱮ ᱯᱩᱨᱟᱹ ᱞᱚᱞᱚ ᱡᱷᱚᱛᱚ ᱫᱷᱩᱣᱟᱹ ᱫᱚ ᱢᱟᱱᱮ ᱛᱚ ᱞᱚᱞᱚ ᱜᱮᱭᱟ ᱥᱮ ᱫᱚᱢᱮ
ᱦᱮᱸ ᱦᱮᱸ
ᱡᱟᱦᱟᱱᱟᱜ ᱜᱮ ᱫᱷᱚᱨᱟᱭ ᱫᱟᱠᱚ ᱛᱟᱨᱯᱚᱨᱮ ᱦᱳᱭᱳᱜ ᱠᱟᱱᱟ ᱟ ᱚᱱᱟ ᱢᱟ ᱚᱱᱟ ᱢᱟ ᱦᱳᱭ ᱜᱮ ᱟᱨᱦᱚᱸ ᱵᱤᱨ ᱠᱚᱠᱚ ᱟᱛᱟᱨᱫᱟ ᱵᱤᱨ ᱠᱚᱨᱮ ᱠᱷᱚᱱ ᱦᱚᱸ ᱫᱷᱩᱣᱟᱹ ᱦᱩᱭᱩᱜ ᱠᱟᱱᱟ ᱛᱟᱨᱯᱚᱨᱮ ᱱᱚᱸᱜ-ᱚᱭ ᱡᱮ ᱫᱟᱨᱮ ᱠᱚ ᱦᱩᱭᱩᱜ ᱠᱟᱱᱟ ᱢᱟᱜ ᱥᱟᱯᱷᱟᱭᱮᱫ ᱟᱠᱚ
ᱦᱮᱸ
ᱛᱚ ᱚᱲᱟᱜ ᱫᱩᱣᱟᱹᱨ ᱠᱚ ᱵᱮᱱᱟᱣᱮᱫ-ᱟ ᱛᱟᱨ ᱮᱢᱟᱱ ᱛᱮᱢᱟᱱ ᱟᱨᱦᱚᱸ ᱟᱹᱰᱤᱜᱟᱱ ᱟᱫᱚ ᱚᱱᱠᱟ ᱛᱮᱫᱚ ᱦᱩᱭᱩᱜ ᱠᱟᱱᱟ ᱟᱵᱚ ᱫᱚ ᱡᱮᱢᱚᱱ ᱟ ᱫᱟᱨᱮ ᱠᱚ ᱵᱟᱝ ᱛᱟᱦᱮᱸ ᱞᱮᱱᱠᱷᱟᱱ ᱚᱠᱥᱤᱡᱮᱱ ᱦᱚᱸ ᱠᱚᱢᱚᱜ-ᱟ ᱟᱨ ᱱᱚᱛᱮ ᱟᱨ ᱫᱟᱨᱮ ᱠᱚ ᱫᱟᱨᱮ ᱠᱚ ᱵᱟᱝ ᱠᱷᱟᱹᱛᱤᱨ ᱜᱮ ᱦᱩᱭᱩᱜ ᱠᱟᱱᱟ ᱫᱟᱜ ᱠᱚ ᱵᱟᱝ ᱦᱤᱡᱩᱜ ᱠᱟᱱᱟ ᱵᱷᱟᱜᱤ ᱟᱵᱚ ᱛᱤᱱᱟᱹᱜ ᱯᱚᱨᱤᱟᱱ ᱫᱟᱨᱮ ᱠᱚ ᱵᱚᱱ ᱨᱚᱦᱚᱭ ᱫᱟᱲᱮᱼᱼ ᱫᱟᱲᱮᱭᱟᱜ-ᱟ ᱚᱱᱟ ᱚᱱᱟ ᱚᱝᱥᱟᱨ ᱛᱮ ᱦᱩᱭᱩᱜ ᱠᱟᱱᱟ ᱦᱚᱭ ᱦᱤᱸᱥᱤᱫ ᱦᱚᱸ ᱵᱷᱟᱜᱤ ᱛᱟᱸᱦᱮᱱᱟ।
ᱦᱮᱸ
ᱟᱫᱚᱧ ᱢᱚᱱᱮᱭᱟ ᱡᱮ ᱟᱫᱚ ᱚᱱᱟ ᱚᱱᱟ ᱜᱮᱛᱚ ᱵᱟᱝ ᱦᱩᱭᱩᱜ ᱠᱟᱱᱟ ᱥᱮ ᱫᱚᱢᱮ ᱥᱤᱛᱩᱝ ᱮᱫᱟᱭ ᱟᱨ ᱚᱱᱟ ᱮᱸ ᱥᱤᱛᱩᱝ ᱛᱮ ᱦᱩᱭᱩᱜ ᱠᱟᱱᱟ ᱫᱟᱜ ᱨᱮ ᱫᱟᱜ ᱦᱚᱸ ᱞᱚᱞᱚᱜ ᱠᱟᱱᱟ ᱛᱟᱨᱯᱚᱨ ᱫᱚᱢᱮ ᱫᱚᱢᱮ ᱡᱳᱨ ᱫᱟᱜ ᱞᱚᱞᱚ ᱠᱟᱛᱮᱜ ᱟᱨᱦᱚᱸ ᱛᱚ ᱚᱱᱟ ᱵᱷᱟᱵᱽ ᱨᱟᱠᱟᱵ ᱠᱟᱱᱟ ᱥᱮ ᱟᱨ ᱟᱹᱰᱤᱜᱟᱱ ᱤᱧ ᱢᱚᱱᱮᱭᱟ ᱡᱮ ᱚᱱᱟ ᱠᱷᱟᱹᱛᱤᱨ ᱜᱮ ᱦᱩᱭᱩᱜ ᱠᱟᱱᱟ ᱫᱚᱢᱮ ᱡᱳᱨ ᱞᱚᱞᱚᱜ ᱠᱟᱱᱟ ᱚᱱᱟ ᱛᱮᱜᱮ ᱥᱤᱛᱩᱝ ᱫᱚᱢᱮ ᱵᱩᱡᱷᱟᱹᱜ ᱠᱟᱱᱟ
ᱦᱮᱸ ᱢᱤᱫᱴᱟᱝ ᱠᱟᱛᱷᱟ ᱫᱚ ᱦᱩᱭᱩᱜ ᱠᱟᱱᱟ ᱡᱮ ᱱᱚᱜ-ᱚᱭᱼᱼ ᱟᱵᱚᱣᱟᱜ ᱢᱟᱱᱮ ᱥᱩᱠ ᱞᱟᱹᱜᱤᱫ ᱛᱮ ᱫᱟᱨᱮ ᱵᱚᱱ ᱢᱟᱜ ᱮᱫᱟ, ᱱᱚᱣᱟ ᱞᱟᱹᱜᱤᱫ ᱛᱮᱦᱚᱸ ᱦᱤᱸᱥᱤᱫ ᱦᱚᱸ ᱵᱟᱹᱲᱤᱡᱚᱜ ᱠᱟᱱᱟ ᱟᱨ ᱡᱟᱹᱯᱩᱫ ᱫᱤᱱ ᱦᱚᱸ ᱚᱠᱼᱼᱼ ᱚᱠᱛᱚ ᱦᱚᱸ ᱡᱟᱦᱟᱸ ᱫᱟᱜ ᱡᱟᱹᱲᱤ ᱠᱚ ᱚᱠᱛᱚ ᱨᱮ ᱵᱟᱝ ᱦᱩᱭᱩᱜ ᱠᱟᱱᱟ ᱦᱮᱸᱥᱮ ᱥᱮ ᱵᱟᱝ ᱮ ᱫᱟᱜ ᱮᱫᱟ ᱾ ᱟᱪᱪᱷᱟ ᱦᱩᱸ ᱡᱩᱫᱤ ᱵᱟᱭ ᱫᱟᱜᱟ ᱛᱟᱦᱚᱞᱮ ᱛᱚ ᱪᱟᱥᱵᱟᱥ ᱫᱚ ᱪᱤᱠᱟᱹᱛᱮᱵᱚᱱ ᱪᱟᱥᱟ ᱦᱮᱸ ᱵᱟᱝ?
ᱦᱮᱸ ᱦᱮᱸ ᱟᱨ ᱪᱟᱥ ᱵᱟᱥ ᱵᱟᱝᱠᱷᱟᱱ ᱫᱚ ᱱᱟᱜᱼᱼ ᱟᱵᱚ ᱢᱟ ᱪᱟᱥ ᱪᱮᱛᱟᱱ ᱨᱮᱜᱮ ᱡᱚᱢ ᱧᱩ ᱡᱷᱚᱛᱚᱣᱟᱜ ᱜᱮ,
ᱦᱩᱸ
ᱟᱨ ᱱᱚᱣᱟ ᱠᱚ ᱵᱟᱝ ᱦᱩᱭ ᱞᱮᱱᱠᱷᱟᱱ ᱫᱚ ᱛᱟᱞᱦᱮ ᱟᱹᱰᱤ ᱜᱟᱱ ᱟᱱᱟᱴ ᱨᱮᱵᱚᱱ ᱯᱟᱲᱟᱣ ᱜᱚᱫᱚᱜ-ᱟ ᱾
ᱟᱨ ᱢᱤᱫᱴᱟᱝ ᱠᱟᱛᱷᱟ ᱩᱭᱦᱟᱹᱨ ᱢᱮ ᱡᱟᱦᱟᱸ ᱡᱟᱦᱟᱸ ᱵᱤᱨ ᱨᱮᱱ ᱡᱤᱭᱟᱹᱞᱤ ᱡᱤᱵᱽᱡᱤᱭᱟᱹᱞᱤ ᱠᱚ, ᱦᱮᱸ ᱩᱱᱠᱩᱼᱼ ᱫᱚ ᱟᱠᱚᱣᱟᱜ ᱚᱲᱟᱜ ᱠᱟᱱ ᱛᱟᱠᱚᱣᱟ ᱡᱮᱢᱚᱱ ᱵᱤᱞ ᱠᱚᱫᱚ ᱦᱮᱸᱥᱮ ᱾
ᱦᱚᱭ ᱦᱚᱭ
ᱡᱩᱫᱤ ᱵᱤᱨ ᱠᱚ ᱵᱤᱨ ᱠᱚᱵᱚᱱ ᱢᱟᱜ ᱩᱡᱟᱹᱲᱼᱼᱼ ᱛᱟᱦᱚᱞᱮ ᱩᱱᱠᱩ ᱫᱚ ᱚᱠᱟ ᱨᱮᱠᱚ ᱛᱟᱦᱮᱱᱟ ᱦᱮᱸ ᱵᱟᱝ ᱾
ᱦᱮᱸ ᱦᱮᱸ ᱚᱱᱟ ᱠᱷᱟᱹᱛᱤᱨ ᱜᱮ ᱦᱩᱭᱩᱜ ᱠᱟᱱᱟ ᱵᱟᱹᱲᱼᱼᱼ ᱛᱤ ᱧᱮᱞᱚᱜ ᱠᱟᱱᱟ ᱡᱮ ᱟᱹᱛᱩ ᱫᱤᱥᱚᱢ ᱩᱱᱠᱩ ᱡᱟᱦᱟᱸᱭ ᱦᱟᱹᱛᱤ ᱵᱤᱨ ᱨᱮᱱ ᱦᱟᱹᱛᱤ ᱠᱚ, ᱠᱤᱜᱵᱟ ᱡᱟᱦᱟᱸᱭ ᱜᱮ ᱵᱚ ᱟᱛᱩ ᱨᱮᱱᱤᱡ ᱡᱤᱭᱟᱹᱞᱤ ᱠᱚ ᱡᱷᱚᱛᱚ ᱚᱲᱟᱜ ᱛᱮᱠᱚ ᱦᱮᱡ ᱟᱵᱚᱱ ᱠᱟᱱᱟ ᱾
ᱦᱩᱸ ᱦᱩᱸ
ᱟᱫᱚ ᱱᱚᱣᱟ ᱚᱨᱥᱚᱝ ᱫᱚ ᱦᱩᱭᱩᱜ ᱠᱟᱱᱟ, ᱟᱵᱚ ᱴᱷᱮᱱ ᱥᱮ ᱢᱟᱹᱱᱢᱤ ᱴᱷᱮᱱ ᱫᱚ ᱦᱩᱭᱩᱜ ᱠᱟᱱᱟ ᱟᱹᱰᱤ ᱡᱩᱨ ᱵᱮᱥᱤ ᱜᱮ ᱧᱩᱨᱩᱜ ᱠᱟᱱᱟ ᱾ ᱟᱫᱚ ᱚᱱᱟ ᱨᱮᱱ ᱫᱟᱭᱤ ᱦᱚᱸ ᱟᱵᱚ ᱢᱟᱹᱱᱢᱤ ᱜᱮ ᱠᱟᱱᱟ ᱵᱚᱱ ᱾
ᱦᱩᱸ ᱦᱩᱸ
ᱠᱟᱨᱚᱱ ᱟᱵᱚ ᱫᱟᱨᱟᱭ ᱛᱮᱜᱮ ᱥᱮ ᱱᱚᱣᱟ ᱠᱚᱵᱚᱱ ᱠᱟᱹᱢᱤ ᱭᱮᱫᱟ ᱾
ᱦᱮᱸ ᱛᱚᱵᱮ ᱱᱚᱣᱟ ᱠᱚ ᱵᱟᱧᱪᱟᱣ ᱞᱟᱹᱜᱤᱫ ᱟᱵᱚ ᱪᱮᱫ ᱠᱟᱹᱢᱤ ᱞᱟᱹᱠᱛᱤ ᱠᱟᱱᱼᱼᱼ ᱛᱟᱵᱚᱱ ᱢᱮᱱᱫᱚ ᱯᱚᱨᱤᱵᱮᱥ ᱵᱟᱧᱪᱟᱣ ᱞᱟᱹᱜᱤᱫ ᱪᱮᱫ ᱵᱚᱱ ᱪᱤᱠᱟᱹ ᱫᱟᱲᱮᱭᱟᱜ-ᱟ ᱾
ᱦᱮᱸ ᱱᱚᱶᱟ ᱠᱟᱛᱷᱟ ᱫᱚ ᱦᱩᱭᱩᱜ ᱠᱟᱱᱟ ᱟᱵᱚ ᱡᱚᱫᱤ ᱱᱚᱜ-ᱚᱭᱼᱼ ᱫᱟᱨᱮ ᱠᱚᱢᱟᱵᱚᱱ ᱢᱟᱜ ᱮᱫ ᱜᱮᱭᱟ, ᱛᱟᱦᱞᱮ ᱢᱤᱫᱴᱟᱝ ᱫᱟᱨᱮ ᱵᱚᱱ ᱢᱟᱜ ᱮᱼᱼᱼ ᱫᱟ ᱚᱱᱟ ᱚᱱᱟ ᱫᱟᱨᱮ ᱢᱟᱜ ᱞᱟᱦᱟᱨᱮ ᱟᱨᱦᱚᱸ ᱟᱵᱚ ᱟᱹᱰᱤ ᱟᱭᱢᱟ ᱫᱟᱨᱮ ᱨᱚᱦᱚᱭ ᱦᱩᱭᱩᱜ ᱛᱟᱵᱚᱱᱟ ᱾
ᱛᱚᱵᱮ ᱟᱱᱟᱜ ᱜᱮ ᱦᱩᱭᱩᱜ ᱠᱟᱱᱟ ᱟᱵᱚᱣᱟᱜ ᱞᱟᱭᱚᱝ ᱫᱚ ᱡᱤᱭᱟᱹᱲ ᱛᱟᱦᱮᱱᱟ ᱾ ᱟᱨ ᱚᱱᱟ ᱞᱟᱹᱜᱤᱫ ᱛᱮᱦᱚᱸ ᱦᱩᱭᱩᱜ ᱠᱟᱱᱟ ᱦᱮᱸ
ᱦᱮᱸ ᱞᱟᱹᱭ ᱢᱮ ᱢᱤᱫᱴᱟᱝ ᱫᱟᱨᱮ ᱢᱟᱜ ᱞᱮᱠᱷᱟᱱᱼᱼᱼ ᱚᱱᱟ ᱵᱚᱫᱚᱞ ᱛᱮ ᱢᱚᱬᱮ ᱜᱚᱴᱟᱝ ᱫᱟᱨᱮ ᱨᱚᱦᱚᱭ ᱞᱟᱹᱠᱛᱤᱭᱟ ᱵᱚᱱᱟ ᱦᱮᱸᱥᱮ ᱾
ᱦᱚᱭ ᱦᱮᱸ ᱦᱮᱸ
ᱟᱨ ᱵᱤᱨ ᱠᱚᱨᱮ ᱥᱮᱸᱜᱮᱞ ᱵᱚᱱ ᱞᱟᱜᱟᱣ ᱮᱫᱟ ᱚᱱᱟ ᱦᱚᱸ ᱵᱚᱱᱫᱚ ᱞᱟᱹᱠᱛᱤ ᱠᱟᱱᱟ ᱪᱮᱫᱟᱜ ᱥᱮ ᱵᱤᱨ ᱨᱮ ᱥᱮᱸᱜᱮᱞᱼᱼᱼ ᱵᱚᱱ ᱞᱟᱜᱟᱣ ᱞᱮᱱᱠᱷᱟᱱ ᱡᱤᱵᱽ ᱡᱤᱭᱟᱹᱞᱤ ᱡᱟᱦᱟᱸᱭ ᱢᱮᱱᱟᱜ ᱠᱚᱣᱟ ᱩᱱᱠᱩ ᱠᱚ, ᱢᱮᱱᱟᱜ ᱠᱚᱣᱟ ᱥᱮ ᱡᱤᱭᱟᱹᱞᱤ ᱠᱚ ᱩᱱᱠᱩ ᱞᱟᱹᱜᱤᱫ ᱦᱚᱸ ᱪᱤᱱᱛᱟᱹ ᱵᱷᱟᱵᱱᱟ ᱫᱚᱨᱠᱟᱨᱟ ᱾ ᱦᱩᱸ
ᱦᱮᱸ ᱦᱮᱸ
ᱟᱨ ᱟᱵᱚᱱᱟᱜ ᱡᱟᱦᱟᱸ ᱜᱟᱰᱟᱼᱢᱩᱰᱩ ᱠᱚ ᱚᱱᱟ ᱠᱚᱦᱚᱸ ᱟᱵᱚ ᱵᱚᱱ ᱡᱚ ᱡᱚ ᱡᱚᱵᱨᱟ ᱠᱚᱵᱚᱱ ᱜᱤᱲᱤ ᱭᱮᱫᱟ᱾ ᱯᱞᱟᱥᱴᱤᱠ ᱠᱚᱵᱚᱨ ᱜᱤᱲᱤ ᱭᱮᱫᱟ ᱦᱮᱸ ᱥᱮ ᱾
ᱦᱮᱸ ᱦᱮᱸ ᱦᱮᱸ
ᱱᱚᱣᱟ ᱠᱷᱟᱹᱛᱤᱨ ᱚᱸᱰᱮ ᱡᱟᱦᱟ ᱩᱱᱠᱩ ᱚᱸᱰᱮᱱ ᱦᱟᱹᱠᱩ ᱠᱚ ᱟᱨ ᱵᱟᱝ ᱚᱸᱰᱮᱱ ᱡᱟᱦᱟᱱᱼᱼ ᱡᱤᱭᱟᱹᱞᱤ ᱠᱚ ᱩᱱᱠᱩ ᱠᱚ ᱜᱩᱡᱩᱜ ᱠᱟᱱᱟ ᱟᱥᱛᱮ ᱟᱥᱛᱮ ᱛᱮ ᱾
ᱦᱚᱭ
ᱦᱮᱸ ᱵᱟᱝ
ᱦᱩᱸ ᱦᱩᱸ ᱟᱨ ᱚᱱᱮ ᱡᱟᱦᱟᱸ ᱦᱩᱭᱩᱜ ᱠᱟᱱᱟᱼᱼ ᱚᱱᱮ ᱜᱟᱰᱟ ᱠᱚᱨᱮ ᱠᱤᱝᱵᱟ ᱱᱟᱹᱭ ᱠᱚᱨᱮ ᱠᱤᱝᱵᱟ ᱫᱚᱨᱭᱟ ᱠᱚᱨᱮ ᱡᱟᱦᱟᱸ ᱫᱚ ᱦᱩᱭᱩᱜ ᱠᱟᱱᱟᱼᱼ ᱠᱟᱱᱟ ᱟᱵᱚ ᱟᱹᱛᱩ ᱫᱤᱥᱚᱢ ᱨᱮᱱᱟᱜ ᱡᱚᱸᱫᱽᱨᱟ ᱫᱟᱜ ᱠᱤᱝᱵᱟ ᱠᱚᱞᱠᱟᱨᱠᱷᱟᱱᱟ ᱨᱮᱱᱟᱜ ᱡᱚᱸᱫᱽᱨᱟ ᱫᱟᱜ ᱠᱚᱼᱼ ᱚᱱᱟ ᱦᱚᱸᱛᱚ ᱚᱱᱮ ᱯᱞᱟᱥᱴᱤᱠ ᱠᱚᱠᱚ ᱜᱤᱰᱤ ᱠᱟᱜ ᱠᱟᱱᱟ᱾ ᱡᱷᱚᱛᱚ ᱚᱱᱟ ᱡᱚᱸᱫᱽᱨᱟ ᱫᱟᱜ ᱦᱩᱭᱩᱜ ᱠᱟᱱᱟ ᱱᱟᱹᱭᱨᱮ ᱯᱩᱨᱟᱹ ᱢᱮᱥᱟᱜ ᱠᱟᱱᱟ᱾ ᱛᱟᱦᱚᱞᱮ ᱟᱵᱚ ᱚᱱᱟ ᱚᱱᱟ ᱱᱟᱹᱭ ᱨᱮᱱᱟᱜ ᱫᱟᱜ ᱫᱚ ᱛᱟᱦᱚᱞᱮ ᱠᱷᱟᱨᱟᱯᱚᱜ ᱠᱟᱱᱟ᱾ ᱟᱨ ᱚᱱᱟ ᱫᱟᱜᱼᱼ ᱚ ᱡᱮᱢᱚᱱ ᱚᱱᱟ ᱠᱚ ᱟᱞᱚ ᱦᱩᱭᱩᱜ ᱢᱟ ᱚᱱᱟ ᱯᱤᱭᱩᱨᱤᱯᱷᱟᱭ ᱠᱟᱛᱮᱜ ᱚᱱᱟ ᱦᱳᱭᱳᱜ ᱠᱟᱱᱟᱼᱼ ᱡᱮᱢᱚᱱ ᱚᱱᱟ ᱡᱚᱸᱫᱽᱨᱟ ᱫᱟᱜ ᱠᱚ ᱡᱟᱦᱟᱸ ᱪᱟᱞᱟᱜ ᱠᱟᱱᱟ ᱱᱚᱛᱮ ᱠᱷᱚᱱᱟᱜ ᱡᱟᱦᱟᱸ ᱟᱹᱛᱩ ᱫᱤᱥᱚᱢ ᱠᱷᱚᱱᱟᱜ ᱠᱤᱝᱵᱟ ᱥᱚᱦᱚᱨ ᱵᱟᱡᱟᱨᱼᱼ ᱚᱱᱟ ᱚᱱᱟᱼᱼ ᱯᱩᱨᱟᱹ ᱰᱟᱭᱨᱮᱠᱴ ᱫᱚᱨᱮᱭᱟᱨᱮ ᱨᱮ ᱫᱩᱞ ᱢᱮᱥᱟᱜ ᱠᱟᱱᱟ ᱛᱚ ᱟᱫᱚ ᱚᱱᱠᱟ ᱫᱚ ᱵᱟᱝ ᱠᱚᱨᱟᱣ ᱠᱟᱛᱮᱜ ᱟᱵᱚ ᱦᱩᱭᱩᱜ ᱠᱟᱱᱟᱼᱼ ᱡᱟᱦᱟᱸ ᱫᱚ ᱦᱩᱭᱩᱜ ᱠᱟᱱᱟ ᱯᱷᱤᱞᱴᱟᱨᱟᱠᱚ᱾ ᱯᱤᱭᱩᱨᱤᱯᱷᱟᱭ ᱠᱟᱛᱮ ᱚᱱᱟ ᱚᱱᱟ ᱵᱚᱱ ᱞᱤᱸᱜᱤ ᱦᱚᱪᱚᱭ ᱢᱟ ᱚᱱᱠᱟ ᱠᱟᱛᱮ᱾
ᱦᱩᱸ ᱟᱨ ᱱᱤᱛᱚᱜ ᱡᱟᱦᱟᱸ ᱧᱮᱞᱚᱜ ᱠᱟᱱᱟ ᱡᱮ ᱯᱞᱟᱥᱴᱤᱠ ᱨᱮᱱᱟᱜ ᱡᱤᱱᱤᱥ ᱟᱹᱰᱤ ᱵᱟᱹᱲᱛᱤ ᱵᱚᱱ ᱵᱮᱵᱚᱦᱟᱨᱟ ᱡᱟᱦᱟᱱ ᱡᱤᱱᱤᱥ ᱨᱮᱜᱮ ᱟᱵᱚ ᱯᱞᱟᱥᱴᱤᱠᱼᱼ ᱴᱤᱠ ᱜᱮᱵᱚᱱ ᱵᱮᱵᱚᱦᱟᱨ ᱮᱫᱟ ᱚᱱᱠᱟᱱᱟᱜ ᱡᱟᱦᱟᱸ ᱡᱮᱢᱚᱱᱼᱼ ᱱᱚᱜᱼᱚᱭ ᱡᱮᱢᱚᱱ ᱥᱟᱠᱟᱢ ᱨᱮᱱᱟᱜ ᱢᱟᱱᱮᱼᱼ ᱯᱟᱛᱲᱟ ᱠᱚ ᱧᱟᱢᱚᱜ ᱜᱮᱭᱟ ᱥᱮ ᱵᱟᱡᱟᱨ ᱨᱮ
ᱦᱮᱸ ᱦᱮᱸ ᱧᱟᱢᱚᱜᱼᱟ᱾
ᱚ ᱦᱮᱸ ᱚᱱᱟ ᱚᱱᱟ ᱠᱚ ᱟᱵᱚ ᱦᱟᱛᱟᱣ ᱞᱟᱹᱠᱛᱤ ᱠᱟᱱ ᱛᱟᱵᱚᱱᱟ ᱦᱮᱸᱥᱮ ᱚᱱᱟ ᱯᱟᱛᱲᱟ ᱠᱚᱫᱚ ᱡᱮᱢᱚᱱ ᱥᱟᱨᱡᱚᱢ ᱥᱟᱠᱟᱢ᱾ ᱥᱮ ᱵᱮᱱᱟᱣ ᱚᱱᱟ ᱫᱚ ᱠᱳᱱᱚ ᱠᱷᱚᱛᱤ ᱵᱟᱝ ᱦᱩᱭᱩᱜᱼᱟ ᱡᱮᱢᱚᱱ ᱱᱚᱜᱼᱚᱭ ᱯᱞᱟᱥᱴᱤᱠ ᱠᱚᱨᱮᱱᱟᱜ ᱨᱮᱵᱚᱼᱼ ᱟᱵᱚ ᱵᱚᱱ ᱡᱚᱢ ᱮᱫᱟ ᱛᱟᱦᱚᱞᱮ ᱚᱱᱟ ᱫᱚ ᱟᱵᱚᱱᱟᱜ ᱦᱚᱲᱢᱚ ᱞᱟᱹᱜᱤᱫ ᱛᱮ ᱟᱹᱰᱤ ᱵᱟᱝ ᱴᱷᱤᱠᱟ ᱟᱨᱠᱤ᱾
ᱵᱟᱝ ᱴᱷᱤᱠ ᱜᱮᱭᱟ ᱦᱮᱸ᱾
ᱦᱩᱸ
ᱟᱫᱚ ᱚᱱᱟᱦᱚᱸ ᱵᱟᱹᱲᱛᱤ ᱯᱚᱨᱤᱢᱟᱱ ᱦᱩᱭᱩᱜ ᱠᱟᱱᱟ ᱟᱵᱚᱼᱼ ᱥᱟᱨᱵᱤᱥ ᱪᱮᱛᱟᱱ ᱨᱮᱱᱟᱜ ᱡᱤᱱᱤᱥ ᱵᱚᱱ ᱡᱚᱢᱮᱫᱼᱟᱠᱤ ᱟᱨ ᱵᱟᱝᱠᱷᱟᱱ ᱦᱩᱭᱩᱜ ᱠᱟᱱᱟᱼᱼ ᱱᱚᱜᱼᱚᱭ ᱡᱮᱢᱚᱱ ᱡᱟᱦᱟᱱᱟᱜ ᱜᱮ ᱦᱩᱭᱩᱜ ᱠᱟᱱᱟ ᱯᱞᱟᱥᱴᱤᱠ ᱨᱮᱱᱟᱜ ᱡᱤᱱᱤᱥ ᱟᱹᱜᱩ ᱠᱟᱛᱮᱜ ᱵᱚᱱ ᱡᱚᱢ ᱮᱫᱟ ᱡᱮᱢᱚᱱ ᱯᱞᱟᱥᱴᱤᱠ ᱨᱮ ᱫᱚᱦᱚ ᱠᱟᱛᱮᱫᱼᱼ ᱛᱮᱜᱮ ᱵᱚᱱ ᱡᱚᱢ ᱫᱟ ᱟᱨ ᱚᱱᱟ ᱚᱠᱟᱨ ᱨᱮᱵᱚᱱ ᱜᱤᱰᱤᱜᱼᱟᱼᱼ ᱡᱟᱦᱟᱸ ᱢᱟᱱ ᱛᱟᱦᱟᱸ ᱟᱹᱛᱷᱟᱹᱲᱤ ᱜᱮᱵᱚᱱ ᱜᱤᱰᱤ ᱠᱟᱜ ᱠᱟᱱᱟ ᱠᱤᱱᱛᱩ ᱚᱱᱠᱟ ᱛᱮᱫᱚ ᱦᱩᱭᱩᱜ ᱠᱟᱱᱟ ᱞᱟᱭᱚᱝ ᱫᱚ ᱥᱮ ᱦᱳᱭᱳᱜ ᱠᱟᱱᱟᱼᱼ ᱱᱟᱥᱟᱜ ᱠᱟᱱᱟ ᱥᱮ ᱚᱛ ᱦᱟᱥᱟ ᱦᱚᱸ ᱵᱟᱹᱲᱤᱡᱚᱜ ᱠᱟᱱᱟ᱾
ᱦᱩᱸ ᱦᱩᱸ ᱟᱨ ᱡᱮᱢᱚᱱ ᱟᱵᱚ ᱱᱚᱜ-ᱚᱭ ᱵᱟᱡᱟᱨ ᱨᱮᱱᱟᱜ ᱼᱼ ᱥᱚᱵᱽᱡᱤ ᱠᱚ ᱟᱨ ᱵᱟᱝ ᱡᱟᱦᱟᱱᱟᱜ ᱡᱤᱱᱤᱥ ᱠᱚᱵᱚᱱ ᱡᱚᱢ ᱫᱟ ᱛᱚ ᱚᱱᱟ ᱠᱚᱫᱚ ᱼᱼ ᱡᱚᱛᱚ ᱡᱤᱱᱤᱥ ᱜᱮ ᱢᱟᱱᱮ ᱼᱼ ᱵᱷᱮᱡᱟᱞ ᱡᱤᱱᱤᱥ ᱟᱨ ᱵᱟᱝ ᱡᱟᱦᱟᱸ ᱢᱟᱱᱮ ᱥᱟᱨ ᱠᱷᱚᱱ ᱦᱩᱭᱩᱜ ᱠᱟᱱ ᱡᱟᱦᱟᱸ ᱼᱼ ᱚᱱᱮ ᱚᱱᱠᱟᱱ ᱡᱤᱱᱤᱥ ᱵᱚᱱ ᱡᱚᱢ ᱮᱫᱟ ᱦᱮᱸ ᱵᱟᱝ?
ᱦᱮᱸ ᱦᱮᱸ ᱦᱮᱸ ᱾
ᱡᱮᱢᱚᱱ ᱟᱵᱚ ᱡᱮᱢᱚᱱ ᱡᱟᱦᱟ ᱱᱟᱜ ᱥᱚᱵᱽᱡᱤ ᱨᱮᱱᱟᱜ ᱠᱟᱛᱷᱟᱜ ᱜᱮ ᱢᱮᱱ ᱞᱮᱠᱷᱟᱱ ᱜᱟᱱᱚᱜ-ᱟ ᱡᱮᱢᱚᱱ ᱼᱼ ᱚᱭ ᱡᱮᱢᱚᱱ ᱯᱤᱯᱟᱹ ᱛᱟᱨᱯᱚᱨᱮ ᱠᱩᱸᱫᱽᱨᱤ ᱛᱟᱨᱯᱚᱨᱮ ᱼᱼ ᱱᱚᱜ-ᱚᱭ ᱚᱲᱟᱜ ᱠᱚᱨᱮ ᱡᱟᱦᱟᱸ ᱧᱟᱢᱚᱜ-ᱟ ᱦᱮᱸᱥᱮᱼᱼ ᱚᱱᱟ ᱠᱚ ᱟᱵᱚ ᱫᱚ ᱵᱤᱱ ᱥᱟᱨᱛᱮ ᱚᱱᱟ ᱫᱚ ᱼᱼ ᱵᱚᱱ ᱟᱨᱡᱟᱣ ᱮᱫᱟ ᱟᱨ ᱡᱟᱦᱟᱸ ᱠᱚ ᱟᱵᱚ ᱵᱟᱡᱟᱨ ᱨᱮᱵᱚᱱ ᱠᱤᱨᱤᱧᱟ ᱚᱱᱟ ᱫᱚ ᱩᱱᱠᱩ ᱥᱟᱨ ᱟᱛᱮᱫ ᱼᱼ ᱪᱮᱫ ᱠᱚᱛᱮ ᱪᱚ ᱠᱚ ᱵᱮᱱᱟᱣᱮᱫ ᱦᱮᱸ ᱵᱟᱝ? ᱚᱱᱟᱜᱮ
ᱠᱷᱟᱹᱛᱤᱨ ᱜᱮ ᱦᱩᱭᱩᱜ ᱠᱟᱱᱟ ᱱᱮᱛᱟᱨ ᱨᱮᱱ ᱟᱵᱚ ᱢᱟᱹᱱᱢᱤ ᱫᱚ ᱦᱩᱭᱩᱜ ᱠᱟᱱᱟ ᱵᱮᱥᱤ ᱫᱤᱱ ᱫᱚ ᱵᱟᱝᱵᱚ ᱵᱟᱧᱪᱟᱣ ᱛᱟᱦᱮᱸ ᱫᱟᱲᱮᱭᱟᱜ ᱠᱟᱱᱟ ᱦᱟᱱᱟ ᱱᱚᱣᱟ ᱨᱳᱜᱽ ᱟᱡᱟᱨ ᱦᱩᱭᱩᱜ ᱠᱟᱱᱟ ᱾ ᱠᱟᱱ ᱛᱟᱵᱚᱱᱟ᱾
ᱡᱮᱢᱚᱱ ᱯᱟᱹᱦᱤᱞ ᱨᱮᱱ ᱦᱚᱲ ᱫᱚ ᱦᱩᱭᱩᱜ ᱠᱟᱱᱟ ᱟᱲᱟᱜ ᱥᱟᱠᱟᱢ ᱼᱼ ᱟᱲᱟᱜ ᱥᱟᱠᱟᱢ ᱡᱚᱢ ᱛᱮᱠᱚ ᱛᱟᱦᱮᱸᱠᱟᱱᱟ ᱥᱮ ᱚᱲᱟᱜ ᱨᱮ ᱚᱲᱟᱜ ᱨᱮ ᱡᱟᱦᱟᱸ ᱥᱚᱵᱽᱡᱤ ᱠᱚᱠᱚ ᱼᱼ ᱪᱟᱥ ᱮᱫᱟ ᱚᱱᱟ ᱠᱚᱜᱮ ᱟᱨ ᱦᱩᱭᱩᱜ ᱠᱟᱱᱟ ᱩᱱᱟᱹᱜ ᱫᱤᱱ ᱫᱚ ᱦᱩᱲᱩ ᱠᱚ ᱼᱼ
ᱢᱟᱱᱮ ᱡᱟᱦᱟᱸ ᱛᱤᱱᱟᱹᱜ ᱜᱮ ᱠᱚ ᱪᱟᱥᱮᱫ ᱛᱟᱦᱮᱸᱭᱟ ᱪᱮᱫ ᱦᱚᱸᱛᱚ ᱩᱱᱠᱩ ᱫᱚ ᱥᱟᱨ ᱵᱤᱥ ᱜᱮ ᱵᱟᱝ ᱠᱚ ᱞᱟᱜᱟᱣᱮᱫ ᱛᱟᱦᱮᱸᱱᱟ ᱾
ᱦᱮᱸ
ᱚᱱᱟ ᱠᱷᱟᱹᱛᱤᱨ ᱜᱮ ᱦᱳᱭᱳᱜ ᱠᱟᱱᱟ ᱯᱟᱹᱦᱤᱞ ᱨᱮᱱ ᱦᱟᱲᱟᱢ ᱵᱩᱰᱷᱤᱭᱟᱜ ᱫᱚ ᱠᱚᱱᱳ ᱨᱩᱣᱟᱹ ᱦᱟᱥᱩ ᱵᱟᱝ ᱛᱟᱦᱮᱸ ᱠᱟᱱ ᱛᱟᱠᱚᱣᱟ᱾
ᱦᱮᱸᱻ ᱟᱫᱚ ᱡᱮᱢᱚᱱ ᱟᱵᱚ ᱱᱚᱜ-ᱚᱭ ᱡᱮᱢᱚᱱ ᱵᱚᱱ ᱱᱮᱛᱟᱨ ᱢᱟ ᱦᱟᱱᱮ ᱰᱟᱴᱟ ᱜᱷᱟᱥᱟᱣ ᱞᱟᱹᱜᱤᱫ ᱛᱮᱦᱚᱸ ᱦᱟᱱᱮ ᱦᱮᱸ ᱠᱳᱞᱜᱮᱴ ᱵᱚᱱ ᱵᱮᱵᱚᱦᱟᱨ ᱮᱫᱟ᱾ ᱱᱮᱛᱟᱨ ᱢᱟ ᱚᱱᱟ ᱡᱟᱦᱟᱸ, ᱱᱤᱢ ᱫᱟᱨᱮ ᱨᱮᱱᱟᱜ ᱡᱟᱦᱟᱸ ᱚᱱᱟ ᱼᱼ ᱢᱟᱱᱮ ᱫᱟᱹᱛᱟᱹᱱᱤ ᱠᱚᱫᱚ ᱵᱟᱝ ᱵᱚᱱ ᱵᱮᱵᱚᱦᱟᱨ ᱮᱫᱟ ᱦᱮᱸ ᱥᱮ᱾
ᱦᱳᱭ ᱦᱳᱭ᱾
ᱱᱟᱱᱟ
ᱦᱮᱸ ᱟᱫᱚ ᱚᱱᱟ ᱛᱚ ᱢᱟᱱᱮ ᱥᱮᱛᱟᱜ ᱠᱷᱚᱱ ᱟᱵᱚ ᱡᱟᱦᱟᱸ ᱡᱟᱵᱚᱛᱤᱭᱚ ᱡᱤᱱᱤᱥ ᱦᱩᱭᱩᱜ ᱠᱟᱱᱟ, ᱥᱮᱛᱟᱜ ᱠᱷᱚᱱ ᱡᱟᱦᱟᱸ ᱛᱤᱱᱟᱹᱜ ᱜᱮᱵᱚᱱ ᱠᱟᱹᱢᱤᱭᱮᱜ-ᱟ ᱡᱷᱚᱛᱚ ᱜᱮ ᱚᱱᱟ ᱨᱟᱱ ᱵᱤᱥ ᱪᱮᱛᱟᱱ ᱨᱮᱱᱟᱜ ᱥᱮ ᱥᱟᱨ ᱤᱭᱟᱹ ᱪᱮᱛᱟᱱ ᱨᱮᱱᱟᱜ ᱜᱮᱵᱚᱱ ᱡᱚᱢ ᱧᱩᱭᱮᱜ-ᱟ ᱥᱮ ᱫᱚᱢᱮ ᱾ ᱡᱷᱚᱛᱚ ᱦᱩᱭᱩᱜ ᱠᱟᱱᱟ ᱨᱟᱥᱟᱭᱚᱱᱤᱠ ᱥᱟᱨ ᱥᱮ ᱠᱮᱢᱤᱠᱮᱞ ᱾ ᱡᱚᱛᱚ ᱚᱱᱠᱟ ᱱᱟᱜ ᱜᱮᱵᱚᱱ ᱵᱮᱵᱚᱦᱟᱨᱮᱫ-ᱟ ᱠᱤᱱᱛᱩ ᱚᱱᱟ ᱠᱷᱟᱹᱛᱤᱨ ᱜᱮ ᱟᱵᱚᱣᱟᱜ ᱦᱚᱲᱢᱚ ᱫᱚ ᱵᱟᱹᱲᱛᱤ ᱠᱷᱩᱛᱤᱭᱮᱜ-ᱟᱭ ᱾
ᱦᱩᱸ ᱚᱱᱟ ᱥᱟᱶᱛᱮ ᱟᱵᱚᱣᱟᱜ ᱡᱟᱦᱟᱸ ᱦᱚᱲᱢᱚ ᱟᱨ ᱥᱟᱶᱛᱮ ᱢᱚᱱᱮ, ᱢᱚᱱᱮ ᱦᱚᱸ ᱱᱟᱯᱟᱭ ᱫᱚᱦᱚ ᱞᱟᱹᱠᱛᱤ ᱛᱟᱵᱚᱱᱟ ᱥᱮ ᱪᱮᱫ?
ᱦᱳᱭ ᱦᱳᱭ
ᱛᱟᱦᱚᱞᱮ ᱢᱚᱱᱮ ᱫᱚ ᱡᱮᱢᱚᱱ ᱨᱮ ᱡᱟᱥᱛᱤ